ᱦᱮᱞᱳ ᱦᱟᱸ ᱡᱚᱦᱟᱨ ᱜᱮ
ᱡᱚᱦᱟᱨ ᱜᱮ ᱟᱹᱞᱤᱧᱟᱜ ᱨᱚᱲ ᱟᱹᱭᱠᱟᱹᱜ ᱠᱟᱱᱟ ᱪᱮᱫ ᱟᱹᱵᱤᱱ ᱴᱷᱮᱱ
ᱵᱟᱝᱜ ᱜᱮ ᱴᱷᱤᱠ ᱜᱮ ᱟᱸᱡᱚᱢᱚᱜ ᱠᱟᱱᱟ
ᱟᱹᱞᱤᱧ ᱴᱷᱮᱱ ᱨᱤᱯᱤᱴᱚᱜ ᱠᱟᱱᱟ ᱞᱮᱠᱟ ᱴᱷᱤᱠᱟᱹᱜ ᱠᱟᱱᱟ ᱛᱚ ᱚᱱᱟ ᱛᱤᱞᱮᱭ ᱠᱩᱞᱤᱼᱟ
ᱦᱩᱸ
ᱟᱨ ᱪᱮᱫ ᱞᱮᱠᱟ ᱵᱮᱨᱮᱫ ᱵᱟᱲᱟ ᱟᱠᱟᱱᱟᱢ ᱥᱮ ᱵᱤᱪᱷᱱᱟ ᱨᱮᱜᱮ
ᱵᱮᱨᱮᱫ ᱦᱩᱭ ᱠᱟᱱᱟ
ᱚ ᱦᱳᱭᱛᱚ
ᱟ ᱪᱮᱫ ᱠᱚᱵᱤᱱ ᱪᱤᱠᱟᱹᱭᱮᱫᱼᱟ
ᱦᱮᱸ ᱪᱤᱠᱟᱹᱣ ᱢᱮᱱᱛᱮᱫᱚ ᱱᱤᱛᱚᱜ ᱫᱚ ᱪᱮᱫ ᱦᱟᱜ ᱥᱮᱛᱟᱜ ᱨᱮᱫᱚᱧ ᱪᱤᱠᱟᱹᱭᱟ
ᱚᱻ
ᱫᱟᱹᱛᱟᱹᱱᱤ ᱵᱟᱲᱟ ᱜᱮ ᱢᱚᱪᱟ ᱠᱚᱜᱮ ᱥᱟᱯᱷᱟ ᱵᱟᱲᱟ ᱦᱩᱭᱩᱜᱼᱟ
ᱚᱻ
ᱦᱳᱭ
ᱛᱟᱨᱯᱚᱨᱮ
ᱟᱨ ᱛᱟᱯᱚᱨᱮ ᱪᱮᱫ ᱤᱫ ᱟᱨ ᱱᱟ ᱱᱟᱣᱟᱱᱟᱜ ᱠᱷᱚᱵᱚᱨ ᱠᱚᱢᱟ ᱞᱟᱹᱭ ᱵᱤᱱ ᱟᱹᱵᱤᱱ ᱜᱮ ᱟᱯᱮ ᱥᱮᱱᱟᱜ
ᱱᱟᱣᱟ ᱱᱟᱣᱟᱱᱟᱜ ᱠᱷᱚᱵᱚᱨ ᱫᱚ
ᱵᱟᱹᱱᱩᱜᱼᱟ ᱵᱟᱝ
ᱦᱮᱸ ᱥᱮᱨᱚᱠᱚᱢ ᱠᱷᱚᱵᱚᱨ ᱫᱚ ᱵᱟᱹᱱᱩᱜᱼᱟ ᱟᱯᱟᱛᱚᱛᱚ
ᱚᱱᱟ ᱦᱚᱸ ᱠᱟᱛᱷᱟ ᱠᱷᱟᱱᱜᱮ ᱠᱷᱚᱵᱚᱨ ᱵᱟᱹᱪᱩᱜᱼᱟᱱ ᱠᱷᱟᱱ ᱪᱮᱫ ᱵᱮᱱ ᱞᱟᱹᱭᱟ ᱛᱮᱦᱮᱧ ᱢᱟ ᱥᱟᱛᱟᱥ ᱛᱟᱨᱤᱠᱷ ᱥᱮ
ᱦᱮᱸ ᱥᱟᱛᱟᱥ ᱛᱟᱨᱤᱠᱷ
ᱚᱱᱟ ᱯᱚᱨᱮ ᱠᱷᱟᱱ ᱜᱮ ᱦᱩᱞ ᱢᱟᱦᱟ ᱥᱮᱴᱮᱨᱚᱜ ᱠᱟᱱᱟ
ᱦᱚᱭ ᱦᱩᱞ ᱢᱟᱦᱟ ᱦᱚᱸ ᱥᱮᱴᱮᱨᱚᱜ ᱠᱟᱱ ᱜᱮᱭᱟ
ᱟᱨ
ᱱᱟᱯᱟᱭ ᱜᱮ ᱚᱱᱟ ᱦᱚᱸ
ᱦᱩᱸ
ᱟᱹᱵᱤᱱ ᱫᱚ ᱯᱟᱲᱦᱟᱜ ᱠᱟᱱ ᱜᱮᱭᱟᱵᱤᱱ ᱥᱮ ᱪᱮᱫ ᱠᱚᱨᱮ ᱵᱮᱱ ᱪᱤᱠᱟᱹ ᱵᱟᱲᱟᱭᱟ ᱚᱠᱟ ᱠᱚᱨᱮ
ᱟᱯᱟ ᱛᱚᱛᱚ ᱵᱟᱝ ᱯᱟᱲᱦᱟᱣ ᱦᱩᱭᱩᱜ ᱠᱟᱱᱟ
ᱟᱪᱪᱷᱟ ᱠᱟᱹᱢᱤ ᱵᱟᱲᱟ ᱠᱚ ᱛᱟᱦᱚᱞᱮ
ᱠᱟᱹᱢᱤ ᱚᱲᱟᱜ ᱠᱚᱨᱮ ᱜᱮ
ᱟᱪᱪᱷᱟ
ᱠᱟᱹᱢᱤ ᱵᱟᱲᱟ ᱪᱮᱫ ᱫᱚᱵᱤᱱ ᱠᱟᱹᱢᱤᱭᱟ
ᱦᱳᱭ ᱦᱳᱭ ᱦᱳᱭ
ᱟᱹᱵᱤᱱ ᱢᱟ ᱯᱟᱲᱦᱟᱜ ᱠᱟᱱ ᱜᱮᱭᱟ ᱵᱮᱱ
ᱵᱟᱝᱟ ᱟᱹᱞᱤᱧ ᱟᱵᱤᱱ ᱞᱮᱠᱟ ᱜᱮ
ᱚᱻ
ᱦᱳᱭ
ᱪᱮᱫ ᱵᱤᱱ ᱪᱤᱠᱟᱹᱭᱟ ᱪᱮᱫ ᱵᱤᱱ ᱪᱤᱠᱟᱹᱭ ᱞᱟᱹᱜᱤᱫᱚᱜ ᱠᱟᱱᱟ ᱯᱚᱨᱮ ᱛᱮ
ᱟᱨ ᱯᱚᱨᱮ ᱛᱮ ᱪᱮᱫ ᱵᱤᱱ ᱪᱤᱠᱟᱹᱭᱟ ᱱᱤᱛᱚᱜ ᱢᱟ ᱪᱟᱹᱠᱨᱤ ᱤᱫᱤ ᱠᱟᱛᱮ ᱡᱩᱫᱤ ᱵᱤᱱ ᱯᱟᱲᱦᱟᱜᱼᱟ ᱛᱟᱦᱞᱮ ᱠᱟᱛᱷᱟ ᱫᱚ ᱱᱚᱜᱼᱚ ᱱᱚᱝᱠᱟᱜ ᱠᱟᱱᱟ ᱟᱢᱵᱟᱵᱟᱹᱥᱤᱭᱟᱹ ᱧᱩᱟᱹᱛ ᱨᱮ ᱵᱤᱱᱟᱹ ᱞᱟᱭᱤᱴ ᱛᱮᱵᱤᱱ ᱛᱟᱲᱟᱢᱮᱫ ᱞᱮᱠᱟ ᱟᱫᱚ ᱦᱟᱸᱜ ᱪᱮᱫ ᱨᱮᱵᱤᱱ ᱛᱟᱲᱟᱢᱟ ᱠᱷᱚᱪᱟ ᱨᱮᱵᱤᱱ ᱛᱟᱲᱟᱢᱟ ᱥᱮ ᱰᱷᱚᱲᱟ ᱨᱮᱵᱤᱱ ᱛᱟᱲᱟᱢᱟ ᱚᱱᱟ ᱫᱚ ᱦᱟᱸᱜ ᱞᱟᱹᱭ ᱢᱩᱥᱠᱤᱞ ᱜᱮᱭᱟ
ᱦᱮᱸ
ᱦᱚᱭ ᱟᱨ ᱡᱩᱫᱤ ᱵᱷᱟᱹᱜᱤ ᱴᱷᱤᱠ ᱵᱤᱱ ᱛᱟᱲᱟᱢ ᱠᱮᱭᱟ ᱛᱟᱦᱚᱞᱮ ᱛᱚ ᱵᱷᱟᱹᱜᱤ ᱡᱟᱭᱜᱟ ᱨᱮᱜᱮ ᱵᱤᱱ ᱜᱟᱱ ᱮᱱ ᱛᱟᱵᱤᱱᱟ ᱟᱨ ᱵᱟᱝᱠᱷᱟᱱ ᱫᱚ ᱪᱟᱵᱤᱱ ᱵᱟᱝᱠᱷᱟᱱ ᱦᱟᱸᱰᱟ ᱨᱮᱵᱤᱱ ᱧᱩᱨᱩᱜᱼᱟ
ᱦᱮᱸ ᱚ ᱛᱟᱦᱟᱞᱮ ᱟᱵᱚ ᱱᱚᱣᱟ ᱫᱤᱥᱚᱢ ᱨᱮ ᱪᱟᱹᱠᱨᱤ ᱧᱟᱢ ᱫᱚ ᱠᱟᱹᱴᱤᱡ
ᱚᱥᱚᱢᱵᱷᱚᱵᱽ ᱧᱚᱜ ᱜᱮᱭᱟ ᱥᱮ ᱪᱮᱫ
ᱦᱚᱭ ᱟᱹᱰᱤ ᱠᱟᱸᱭᱟᱸ ᱧᱚᱜ ᱜᱮᱭᱟ ᱟᱵᱚ ᱞᱟᱹᱜᱤᱫ ᱫᱚ ᱠᱷᱟᱥ ᱠᱟᱨ ᱟᱨᱦᱚᱸ ᱟᱵᱚ ᱞᱟᱹᱜᱤᱫ ᱪᱤᱠᱟᱹ ᱛᱮ ᱦᱟᱸᱜ ᱟᱵᱚ ᱫᱚ ᱩᱱᱟᱹᱜ ᱥᱚᱢᱚᱭ ᱵᱟᱵᱚᱱ ᱮᱢ ᱫᱟᱲᱮᱭᱟᱜ ᱠᱟᱱᱟ ᱪᱮ
ᱦᱮᱸ
ᱪᱤᱠᱟᱹ ᱛᱮ ᱟᱹᱵᱤᱱ ᱡᱩᱫᱤ ᱵᱟᱦᱨᱮ ᱨᱮᱵᱤᱱ ᱛᱟᱦᱮᱸᱱᱟ ᱚᱲᱟᱜ ᱠᱷᱚᱱ ᱚᱠᱚᱭ ᱯᱚᱭᱥᱟᱭ ᱵᱷᱮᱡᱟᱵᱤᱱᱟ
ᱦᱮᱸ
ᱟᱨ ᱵᱤᱱᱟᱹ ᱠᱳᱪᱤᱝ ᱛᱮᱢᱟ ᱵᱟᱝ ᱜᱟᱱᱚᱜᱼᱟ ᱥᱮ
ᱦᱮᱸ
ᱠᱳᱪᱤᱝ ᱵᱤᱱ ᱯᱟᱲᱦᱟᱜᱼᱟ ᱠᱳᱪᱤᱝ ᱞᱟᱹᱜᱤᱱ ᱛᱮ ᱯᱩᱭᱥᱟᱹ ᱚᱠᱚᱭ ᱵᱷᱮᱡᱟ ᱵᱤᱱᱟ ᱪᱟᱸᱫᱳ ᱨᱮ ᱛᱤᱱ ᱪᱟᱨ ᱦᱟᱡᱟᱨ ᱴᱟᱠᱟ ᱚᱱᱟ ᱠᱚ ᱠᱷᱟᱹᱛᱤᱨ ᱛᱮᱜᱮ ᱟᱵᱚ ᱫᱚ ᱠᱟᱹᱴᱤᱡ ᱵᱚᱱ ᱛᱟᱭᱚᱢ ᱧᱚᱜ ᱠᱟᱱᱟ ᱞᱤᱪᱟᱹᱲ ᱧᱚᱜ ᱠᱟᱱᱟ ᱵᱚᱱ
ᱚ
ᱟᱫᱚ ᱟᱹᱞᱤᱧ ᱫᱩᱞᱤᱧ ᱩᱭᱦᱟᱹᱨᱟ ᱡᱟᱦᱟᱸᱱᱟᱜ ᱵᱤᱡᱽᱱᱮᱥ ᱠᱚ ᱢᱩᱫᱽ ᱨᱮᱦᱚᱸ ᱪᱟᱞᱟᱣ ᱫᱚᱨᱠᱟᱨ ᱠᱟᱱᱟ ᱠᱟᱹᱴᱤᱡ
ᱦᱮᱸ
ᱦᱳᱭ
ᱟᱨ ᱪᱮᱫ ᱪᱮᱫ ᱵᱤᱡᱽᱱᱮᱥ ᱵᱚᱱ ᱠᱚᱨᱟᱣ ᱞᱮᱠᱷᱟᱱ ᱟᱵᱚ ᱥᱟᱠᱥᱮᱥ ᱵᱚᱱ ᱧᱟᱢ ᱫᱟᱲᱮᱭᱟᱜᱼᱟ
ᱱᱚᱣᱟ ᱤᱭᱟᱹ ᱨᱮᱜᱮ ᱠᱟᱨᱭᱟ ᱨᱮᱜᱮ ᱢᱤᱫ ᱦᱚᱲ ᱥᱟᱞᱟᱜ ᱨᱚᱯᱚᱲ ᱦᱩᱭᱱᱟ ᱦᱚᱞᱟ ᱥᱮ ᱢᱟᱫᱮᱨᱞᱚ
ᱦᱮᱸ
ᱟᱫᱚ ᱚᱱᱮ ᱠᱩᱞᱤ ᱦᱩᱭ ᱠᱟᱱᱟ ᱪᱮᱫ ᱮᱢ ᱪᱤᱠᱟᱹᱭ ᱟᱫᱚ ᱩᱱᱤ ᱞᱮᱭᱫᱟ ᱤᱧ ᱵᱤᱡᱽᱱᱮᱥ ᱟᱹᱧ ᱟᱫᱚᱧ ᱢᱮᱛᱟᱭ ᱠᱟᱱᱟ ᱪᱮᱫ ᱮᱢ ᱵᱤᱡᱽᱱᱮᱥᱟ ᱟᱫᱚ ᱩᱱᱤ ᱫᱚ ᱵᱟᱝ ᱢᱟᱭ ᱞᱟᱹᱭ ᱠᱮᱫᱼᱟ ᱯᱳᱞᱴᱨᱤ ᱟᱹᱥᱩᱞ ᱠᱚᱣ ᱦᱮᱸᱥᱮ ᱟᱫᱚ ᱩᱱᱤ ᱫᱚ ᱢᱟᱱᱮ ᱞᱟᱹᱭᱮᱫᱟᱭ ᱪᱟᱸᱫᱳ ᱨᱮ ᱟᱡᱟᱜ ᱠᱟᱢᱟᱣ ᱛᱟᱭᱟ ᱢᱳᱚᱴᱟᱢᱩᱴᱤ ᱥᱟᱴ ᱦᱟᱡᱟᱨ ᱥᱳᱛᱛᱳᱨ ᱦᱟᱡᱟᱨ ᱯᱚᱪᱟᱥ ᱦᱟᱡᱟᱨ ᱤᱱᱠᱟ ᱢᱟᱱᱮ ᱯᱷᱤᱠᱥ ᱤᱱᱠᱟᱢ ᱫᱚ ᱵᱟᱝᱟ ᱢᱮᱱᱠᱷᱟᱱ ᱵᱷᱟᱹᱜᱤ ᱤᱱᱠᱟᱢ ᱢᱮᱱᱟᱜᱼᱟ
ᱦᱮᱸ
ᱦᱳᱭ ᱟᱨ ᱩᱱᱤ ᱫᱚ ᱞᱚᱜᱵᱷᱚᱜ ᱚᱱᱟ ᱡᱟᱦᱟᱸ ᱯᱳᱞᱴᱨᱤ ᱯᱷᱟᱨᱢᱟᱨ ᱵᱮᱱᱟᱣ ᱨᱮ ᱮᱠ ᱰᱮᱲ ᱞᱟᱠᱷ ᱴᱟᱠᱟᱭ ᱠᱷᱚᱨᱪᱟ ᱟᱠᱟᱫ ᱟᱭ
ᱦᱮᱸ
ᱦᱳᱭ ᱟᱫᱚ ᱩᱱᱤ ᱜᱮ ᱚᱸᱰᱮᱭ ᱞᱟᱹᱭᱮᱫᱟ ᱡᱮ ᱢᱟᱱᱮ ᱠᱚᱢᱯᱟᱱᱤ ᱥᱟᱞᱟᱜ ᱮᱜᱽᱨᱤᱢᱮᱱᱴ ᱟᱠᱟᱫ ᱟᱭ ᱟᱨ ᱩᱱᱠᱩ ᱯᱳᱞᱴᱨᱤ ᱵᱩᱥᱟᱹᱜ ᱠᱚ ᱡᱚᱢᱟᱜ ᱧᱩᱣᱟᱜ ᱨᱟᱱ ᱯᱷᱟᱱ ᱡᱷᱚᱛᱚ ᱠᱚ ᱟᱹᱜᱩ ᱦᱚᱴᱚᱣᱟᱢᱟ ᱠᱳᱢᱯᱟᱱᱤ ᱵᱟᱞᱟᱜ ᱜᱮ ᱟᱢᱫᱚ ᱠᱷᱟᱹᱞᱤ ᱩᱱᱠᱩ ᱫᱮᱠ ᱛᱨᱮᱠ ᱠᱚᱢ ᱟᱨ ᱥᱚᱢᱚᱭ ᱨᱮ ᱡᱚᱢᱟᱜ ᱠᱚ ᱮᱢᱟ ᱠᱚᱢ
ᱦᱮᱸ
ᱟᱫᱚ ᱩᱱᱤ ᱞᱮᱭᱟᱭ ᱡᱮ ᱢᱟᱱᱮ ᱚᱱᱟᱛᱮ ᱚᱱᱮ ᱚᱱᱠᱟᱭ ᱠᱟᱢᱟᱣᱮᱫᱫᱟ ᱟᱨ ᱛᱟᱨᱯᱚᱨᱮ ᱵᱮᱞᱮᱠ ᱛᱮᱦᱚᱸ ᱠᱚ ᱟᱠᱠᱷᱨᱤᱧᱚᱜᱼᱟ᱾
ᱦᱮᱸ ᱛᱚ
ᱟᱨ ᱞᱟᱹᱭᱮᱫᱼᱟ ᱡᱮ ᱯᱳᱚᱞᱴᱨᱤ ᱫᱚ ᱪᱷᱚᱛᱨᱤᱥ ᱫᱤᱱ ᱵᱷᱤᱛᱤᱨ ᱛᱮᱠᱚ ᱦᱟᱨᱟᱜᱼᱟ ᱢᱟᱱᱮ ᱪᱷᱚᱛᱨᱤᱥ ᱫᱤᱱ ᱵᱷᱤᱛᱤᱨ ᱟᱡᱟᱜ ᱯᱚᱭᱥᱟ ᱛᱟᱦᱮᱸ ᱠᱟᱢᱟᱼᱟ᱾ ᱪᱷᱚᱛᱨᱤᱥ ᱫᱤᱱ ᱢᱟᱱᱮ ᱪᱟᱹᱠᱨᱤ ᱞᱮᱠᱟᱜᱮ ᱢᱤᱫ ᱪᱟᱸᱫᱚ ᱪᱷᱚᱛᱨᱤᱥ ᱫᱤᱱ ᱫᱚ ᱢᱤᱫ ᱪᱟᱸᱫᱚ ᱜᱮ ᱞᱟᱹᱭ ᱠᱟᱜ ᱢᱮ ᱦᱮᱸ
ᱦᱮᱸ ᱦᱮᱸ
ᱪᱷᱚᱛᱨᱤᱥ ᱫᱤᱱ ᱠᱷᱟᱱ ᱜᱮ ᱟᱡᱽ ᱞᱚᱜ ᱵᱷᱚᱜᱽ ᱪᱚᱞᱞᱤᱥ ᱠᱤᱞᱳ ᱯᱚᱧᱪᱟᱥ ᱠᱤᱞᱳ ᱥᱟᱴ ᱠᱤᱞᱳ ᱠᱟᱛᱮᱫ ᱩᱰᱩᱠ ᱠᱚᱜ ᱟᱨ ᱢᱤᱫ ᱠᱤᱞᱳ ᱠᱩᱭᱤᱱᱴᱮᱞ ᱠᱟᱛᱮᱫ ᱪᱚᱞᱞᱤᱥ ᱯᱚᱪᱟᱥ ᱥᱟᱴ ᱠᱩᱭᱤᱱᱴᱮᱞ ᱠᱟᱛᱮᱫ ᱟᱨ ᱢᱤᱫ ᱠᱤᱞᱳ ᱨᱮᱠᱚ ᱮᱢᱟᱭᱟ ᱵᱤᱥ ᱴᱟᱠᱟ
ᱟᱪᱪᱷᱟ
ᱛᱟᱦᱚᱞᱮ ᱛᱚ ᱡᱚᱫᱤ ᱪᱟᱞᱤᱥ ᱠᱩᱭᱤᱱᱴᱟᱞ ᱩᱰᱩᱠ ᱠᱚᱣᱟ ᱛᱟᱦᱚᱞᱮ ᱛᱚ ᱟᱥᱤ ᱦᱟᱡᱟᱨ ᱴᱟᱠᱟ ᱠᱟᱢᱟᱜᱼᱟ᱾
ᱦᱮᱸ ᱦᱮᱸ ᱦᱩᱭᱩᱜᱼᱟ ᱟᱥᱤᱴᱤ ᱡᱩᱫᱤ ᱥᱤᱢ ᱠᱚ ᱛᱟᱦᱮᱱᱟ᱾ ᱪᱚᱞᱞᱤᱥᱴᱤ ᱥᱤᱢ ᱡᱩᱫᱤ ᱠᱚ ᱛᱟᱦᱮᱱᱟ ᱦᱩᱭᱩᱜᱼᱟᱠᱚ ᱯᱚᱞᱴᱨᱤ
ᱵᱟᱝᱟ ᱪᱚᱞᱞᱤᱥᱴᱤ ᱥᱤᱢ ᱫᱚ ᱵᱟᱝ ᱜᱳ ᱟᱹᱰᱤ ᱜᱟᱱ
ᱟᱹᱰᱤ ᱟᱥ ᱛᱟᱢ ᱠᱚᱛ
ᱪᱚᱞᱞᱤᱥ ᱠᱩᱭᱱᱴᱟᱞ ᱞᱤᱧ ᱞᱟᱹ ᱟ ᱪᱚᱞᱞᱤᱥ ᱠᱩᱭᱱᱴᱟᱞ ᱢᱟᱱᱮ ᱪᱟᱨ ᱦᱟᱡᱟᱨ ᱠᱤᱞᱳ
ᱦᱮᱸ ᱦᱮᱸ
ᱟᱫᱚ ᱯᱷᱟᱨᱢᱟᱨ ᱨᱮᱫᱚ ᱩᱱᱟᱹᱜ ᱰᱷᱮᱨ ᱜᱮᱫᱚ ᱪᱚᱞᱞᱤᱥᱴᱤ ᱫᱚ ᱵᱟᱝ ᱫᱚ ᱟᱹᱰᱤ ᱰᱷᱮᱨ ᱠᱚ ᱩᱰᱩᱠᱚᱜᱼᱟ ᱥᱳᱞᱞᱳ ᱥᱚ ᱥᱚᱛᱚᱨᱚᱥᱚ ᱚᱱᱠᱟ ᱢᱤᱫ ᱫᱷᱟᱱ ᱨᱮ ᱦᱚᱯᱚᱱ ᱠᱚ ᱟᱹᱜᱩ ᱟᱢᱟ ᱥᱮ ᱟᱠᱚ ᱜᱮ
ᱦᱮᱸ
ᱢᱟᱱᱮ ᱦᱟᱡᱟᱨ ᱵᱟᱨᱚᱥᱚᱴᱤ ᱮᱸ ᱯᱳᱞᱴᱨᱤᱢ ᱟᱹᱠᱷᱨᱤᱧ ᱞᱮᱠᱚ ᱠᱷᱟᱱ ᱜᱮ ᱟᱢ ᱟᱥᱤ ᱱᱚᱵᱵᱚᱭ ᱦᱟᱡᱟᱨ ᱴᱟᱠᱟᱢ ᱠᱟᱢᱟᱣᱟ ᱚᱱᱮ ᱚᱱᱠᱟ
ᱛᱟᱦᱚᱞᱮ ᱱᱚᱣᱟ ᱵᱤᱥᱱᱮᱥ ᱞᱟᱹᱜᱤᱫ ᱛᱤᱱᱟᱹᱜ ᱴᱟᱠᱟᱭ ᱤᱱᱵᱷᱮ ᱛᱟᱢᱟ ᱯᱚᱭᱞᱟ
ᱚᱱᱮ ᱩᱱᱤ ᱫᱚ ᱰᱮᱲ ᱞᱟᱠᱷ ᱴᱟᱠᱟᱭ ᱮᱢ ᱞᱮᱫ ᱛᱟᱦᱮᱸᱱ ᱚᱲᱟᱜ ᱵᱮᱱᱟᱣ ᱞᱟᱹᱜᱤᱫ
ᱟᱸ ᱛᱟᱪᱷᱟᱲᱟ ᱟᱫᱟᱨᱥ ᱟᱨ ᱪᱮᱫ ᱵᱤᱡᱱᱮᱥ ᱠᱚᱨᱟᱣ ᱞᱮᱠᱷᱟᱱ ᱟᱵᱚ ᱥᱟᱠᱥᱮᱥ ᱵᱚᱱ ᱧᱟᱢ ᱫᱟᱲᱮᱭᱟᱜᱼᱟ᱾
ᱟᱫᱨᱟᱥ ᱟᱨ ᱢᱤᱫᱴᱟᱝ ᱢᱮᱱᱟᱜᱼᱟ ᱟᱫᱚ ᱚᱱᱟ ᱫᱚ ᱠᱟᱹᱴᱤᱡᱽ ᱢᱩᱥᱠᱤᱞ ᱜᱮᱭᱟ ᱦᱟᱨᱵᱟᱞ ᱵᱤᱡᱽᱱᱮᱥ ᱡᱟᱦᱟᱸ ᱞᱮᱠᱟ ᱫᱚ ᱱᱤᱛᱚᱜ ᱡᱩᱫᱤ ᱢᱟᱨᱠᱮᱴ ᱨᱮᱢ ᱞᱮᱞ ᱞᱮᱠᱷᱟᱱ ᱵᱟᱡᱟᱨ ᱨᱮᱱ ᱦᱚᱲ ᱫᱚ ᱯᱤᱭᱳᱨ ᱡᱤᱱᱤᱥ ᱟᱨ
ᱦᱮᱞᱳ
ᱦᱮᱸᱥᱮ ᱱᱚᱣᱟ ᱵᱩᱨᱩ ᱠᱚᱨᱮᱱᱟᱜ ᱡᱟᱦᱟᱸ ᱟᱲᱟᱜ ᱥᱟ ᱟᱹᱠᱷᱨᱤᱧ ᱞᱮᱠᱷᱟᱱ ᱦᱚᱸ ᱢᱤᱫᱴᱟᱝ
ᱟᱨ ᱪᱮᱫ ᱠᱚ ᱞᱟᱹᱭᱟ ᱥᱩᱠᱨᱤ ᱵᱤᱡᱽᱱᱮᱥ ᱠᱚᱨᱟᱣ ᱱᱚᱸᱰᱮ ᱜᱟᱱ ᱵᱮᱥ ᱥᱟᱠᱥᱮᱥ ᱧᱟᱢᱚᱜᱼᱟ ᱥᱮ ᱵᱟᱭ ᱧᱟᱢᱚᱜᱼᱟ᱾
ᱥᱩᱠᱨᱤ ᱵᱤᱡᱽᱱᱮᱥ ᱠᱚᱨᱟᱣ ᱞᱮᱠᱷᱟᱱ ᱥᱟᱠᱥᱮᱥ ᱧᱟᱢᱚᱜᱼᱟ ᱢᱮᱱᱠᱷᱟᱱ ᱟᱹᱰᱤ ᱡᱟᱹᱥᱛᱤ ᱢᱮᱦᱱᱚᱛ ᱢᱮᱱᱟᱜᱼᱟ ᱚᱱᱟ ᱨᱮᱫᱚ
ᱦᱮᱸ
ᱢᱮᱦᱱᱚᱛ ᱢᱮᱱᱟᱜᱼᱟ ᱛᱟᱨᱯᱚᱨᱮ ᱟᱵᱤᱱᱟᱜ ᱤᱭᱟᱹ ᱢᱮᱱᱟᱜᱼᱟ ᱟᱹᱰᱤ ᱡᱳᱨ ᱥᱚᱢᱚᱭ ᱮᱢ ᱦᱩᱭᱩᱜᱼᱟ᱾ ᱟᱨ ᱠᱷᱚᱨᱪᱟ ᱦᱚᱸ ᱡᱟᱹᱥᱛᱤ ᱠᱷᱚᱨᱪᱟ ᱟ ᱩᱱᱟᱹᱜ ᱰᱷᱮᱨ ᱥᱩᱠᱨᱤ ᱵᱤᱱ ᱟᱥᱩᱞ ᱠᱚ ᱩᱱᱠᱩ ᱠᱚ ᱡᱚᱢᱟᱜ ᱠᱚ ᱮᱢ ᱦᱩᱭᱩᱜᱼᱟ
ᱮᱱᱠᱷᱟᱱ ᱫᱚ ᱠᱟᱹᱴᱤᱡᱽ ᱚᱱᱟ ᱨᱮᱫᱚ ᱮᱯᱷᱚᱨᱴ ᱡᱟᱹᱛᱤ ᱮᱢ ᱦᱩᱭᱩᱜᱳᱼᱟ ᱢᱩᱥᱠᱤᱞ ᱜᱮ ᱠᱟᱹᱴᱤᱡᱽ
ᱱᱤᱭᱟᱹ ᱤᱭᱟᱹ ᱢᱚᱫᱽᱫᱷᱮ ᱨᱮᱫᱚ ᱚᱱᱟ ᱯᱚᱞᱴᱨᱤ ᱵᱤᱡᱱᱮᱥ ᱜᱮ ᱢᱤᱫᱴᱟᱝ ᱵᱮᱥᱴ ᱵᱤᱡᱱᱮᱥ ᱠᱟᱱᱟ ᱵᱟᱝ ᱱᱤᱡᱮᱨᱟᱜ ᱠᱳᱱᱳ ᱯᱳᱭᱞᱳ ᱨᱮ ᱡᱟᱢ ᱤᱱᱵᱷᱮᱥᱴ ᱠᱮᱫᱟ ᱦᱩᱭ ᱮᱱᱟ ᱟᱫᱚ ᱡᱷᱚᱛᱚ ᱜᱮ ᱠᱚᱢᱯᱟᱱᱤᱭᱤᱭᱟ ᱵᱟᱝ
ᱦᱳᱭ ᱡᱚᱛᱚ ᱠᱳᱢᱯᱟᱱᱤ
ᱥᱩᱫᱩ ᱟᱢ ᱡᱚᱢ ᱧᱩ ᱠᱚᱢ ᱮᱢᱟ ᱠᱚᱣᱟ ᱫᱮᱠᱷᱵᱷᱟᱞ ᱞᱟᱹᱜᱤᱫ ᱢᱤᱫ ᱦᱚᱲ ᱠᱷᱟᱱ ᱜᱮ ᱦᱩᱭᱩᱜᱼᱟ ᱵᱟᱝ
ᱦᱳᱭ ᱟᱨ ᱚᱱᱟ ᱦᱚᱸ ᱥᱚᱨᱠᱟᱨ ᱯᱟᱦᱴᱟ ᱥᱮᱱ ᱠᱷᱚᱱ ᱱᱤᱛᱚᱜ ᱢᱟ ᱮᱢᱚᱜ ᱠᱟᱱᱟ ᱚᱱᱟ ᱯᱳᱞᱴᱤᱨᱤ ᱥᱮᱰᱮᱞ ᱵᱮᱱᱟᱣ ᱞᱟᱹᱜᱤᱫ ᱛᱮ
ᱚ
ᱦᱳᱭ
ᱛᱟᱦᱚᱞᱮ ᱛᱚ ᱵᱷᱟᱜᱮ ᱜᱮ ᱮᱢᱚᱜ ᱠᱟᱱ ᱠᱟᱱᱮ
ᱦᱮᱸ
ᱟᱨ ᱮᱸ ᱟᱨ ᱪᱮᱫ ᱵᱤᱡᱱᱮᱥ ᱢᱮᱱᱟᱜᱼᱟ ᱱᱚᱝᱠᱟᱱᱟᱜ ᱡᱟᱦᱟᱸ ᱟᱨᱠᱤ ᱢᱚᱫᱽᱫᱷᱚᱵᱤᱛᱛᱚ ᱡᱟᱦᱟᱸᱭ ᱯᱷᱮᱢᱮᱞᱤ ᱢᱮᱱᱟᱜ ᱠᱚᱣᱟ ᱩᱱᱩᱠᱩ ᱠᱚᱨᱟᱣ ᱞᱮᱠᱷᱟᱱ ᱠᱟᱹᱴᱤᱡ ᱪᱮᱫ ᱠᱚ ᱞᱟᱹᱭᱟ ᱵᱷᱟᱜᱤ ᱤᱱᱠᱟᱢ ᱠᱚ ᱧᱟᱢ ᱫᱟᱲᱮᱭᱟᱜᱼᱟ
ᱞᱟᱦᱟ ᱢᱟ ᱡᱟᱦᱟᱸ ᱡᱤᱱᱤᱥ ᱨᱮᱜᱮ ᱦᱟᱸᱜ ᱩᱱᱟᱹᱜ ᱢᱟ ᱤᱱᱠᱟᱢ ᱢᱟ ᱵᱟᱝ ᱦᱤᱡᱩᱜᱼᱟ ᱟᱫᱚ ᱱᱚᱜ ᱱᱚᱣᱟ ᱠᱚᱫᱚ ᱡᱟᱦᱟᱸ ᱠᱚ ᱞᱟᱹᱭ ᱦᱩᱭᱮᱱᱟ ᱱᱚᱣᱟ ᱠᱚᱨᱮ ᱫᱚ ᱞᱚᱥ ᱡᱤᱱᱤᱥ ᱵᱟᱹᱪᱩᱜ ᱟᱱᱟ ᱢᱟᱱᱮ ᱟᱢ ᱫᱚ ᱨᱩᱣᱟᱹᱲ ᱠᱟᱛᱮ ᱚ ᱯᱩᱭᱥᱟᱹ ᱢᱤᱫ ᱫᱷᱟᱣ ᱡᱩᱫᱤ ᱟᱬᱜᱚ ᱞᱮᱱᱠᱷᱟᱱ ᱟᱨ ᱢᱟᱱᱮ ᱯᱷᱤᱠᱥ ᱯᱩᱭᱥᱟ ᱛᱟᱢ ᱢᱮᱱᱟᱜᱼᱟ ᱦᱮᱸᱥᱮ ᱚᱱᱟ ᱠᱚᱫᱚ ᱟᱨ ᱨᱩᱭᱟ. ᱲ ᱛᱟᱢᱟ ᱢᱮᱱᱠᱷᱟᱱ ᱪᱮᱛᱟᱱ ᱡᱟᱦᱟᱸ ᱡᱮᱢᱚᱱ ᱦᱩᱭᱱᱟ ᱜᱨᱚᱥᱟᱨᱤ ᱫᱚᱠᱟᱱ ᱠᱚ ᱥᱮ ᱞᱩᱜᱽᱲᱤ ᱫᱚᱠᱟᱱ ᱮᱢᱟᱱ ᱛᱮᱢᱟᱱ ᱱᱚᱣᱟ ᱡᱟᱦᱟᱸ ᱦᱟᱞᱚᱛ ᱠᱚᱢᱚᱱ ᱵᱤᱡᱽᱱᱮᱥ ᱠᱟᱱᱟ ᱱᱚᱣᱟ ᱠᱚᱨᱮ ᱫᱚ ᱠᱳᱱᱳ ᱜᱮᱨᱮᱱᱴᱤ ᱵᱟᱹᱪᱩᱜᱼᱟ ᱠᱟᱥᱴᱚᱢᱟᱨᱮᱢ ᱧᱟᱢᱮᱭᱟ ᱵᱟᱢ ᱧᱟᱢᱮᱭᱟ ᱚᱠᱟ ᱞᱮᱠᱟ ᱪᱮᱫ ᱠᱚ ᱦᱮᱸ ᱥᱮ ᱟᱫᱚ ᱢᱟᱱᱮ ᱚᱱᱮ ᱚᱱᱠᱟ ᱵᱤᱡᱽᱱᱮᱥ ᱨᱮᱫᱚ ᱨᱤᱠᱥ ᱟᱹᱰᱤ ᱡᱟᱹᱥᱛᱤ ᱢᱮᱱᱟᱜᱼᱟ ᱟᱫᱚ ᱚᱱᱟ ᱨᱤᱠᱥ ᱜᱚᱜ ᱠᱟᱛᱮᱜ ᱜᱮ ᱡᱟᱦᱟᱸ ᱠᱟᱹᱢᱤ ᱨᱮ ᱢᱤᱫᱷᱟᱣ ᱟᱬᱜᱚ ᱵᱤᱰᱟᱹᱜ ᱦᱩᱭᱩᱜᱼᱟ ᱵᱟᱝᱠᱷᱟᱱ ᱵᱟᱝᱠᱷᱟᱱ ᱦᱟᱼᱜ ᱪᱤᱠᱟᱹ ᱵᱤᱱ ᱴᱷᱤᱠᱟᱹ ᱫᱟᱲᱮᱭᱟᱜᱼᱟ ᱚᱠᱟ ᱞᱮᱠᱟ ᱪᱮᱫ ᱞᱮᱠᱟ ᱠᱟᱹᱢᱤ ᱢᱮᱱᱟᱜᱼᱟ
ᱦᱩᱸ
ᱚᱱᱮ ᱤᱱᱟᱹᱜᱮ ᱟᱥᱚᱞ ᱞᱳᱱ ᱯᱷᱳᱱ ᱦᱟᱛᱟᱣ ᱠᱟᱛᱮᱫ ᱦᱚᱸ ᱦᱟᱱᱛᱮ ᱱᱟᱛᱮ ᱡᱟᱦᱟᱸ ᱞᱮᱠᱟᱛᱮ ᱟᱫᱚ ᱢᱤᱫ ᱚᱠᱛᱚ ᱡᱩᱫᱤ ᱟ. ᱵᱤᱱᱟ ᱵᱟᱝ ᱜᱟᱱᱚᱜ ᱛᱟᱹᱵᱤᱱ ᱚᱠᱟᱥᱮᱫ ᱦᱚᱸ ᱪᱟᱹᱠᱨᱤ ᱱᱚᱠᱨᱤ ᱜᱮ ᱮᱱᱠᱷᱟᱱ ᱫᱚ ᱱᱚᱣᱟ ᱠᱚ ᱱᱤᱦᱟᱹᱛ ᱟᱬᱜᱚ ᱞᱟᱹᱠᱛᱤ ᱠᱟᱱᱟ ᱢᱤᱫ ᱫᱷᱟᱣ
ᱠᱷᱟᱱ
ᱥᱟᱵ ᱛᱤᱭᱩᱜ ᱠᱟᱜ ᱠᱷᱟᱱ ᱯᱟᱞᱮᱱ ᱜᱟᱱ ᱜᱚᱫᱚᱜ ᱱᱚᱣᱟ ᱨᱮ
ᱦᱩᱸ
ᱟᱵᱚ ᱧᱮᱞᱮᱫ ᱠᱚᱣᱟᱹᱧ ᱥᱟᱱᱛᱟᱲ ᱫᱚ ᱰᱟᱹᱟᱝᱜᱨᱤ ᱟᱹᱥᱩᱞ ᱠᱟᱛᱮᱫ ᱛᱚᱣᱟ ᱫᱚ ᱮᱠᱟᱞ ᱜᱮ ᱵᱟᱠᱚ ᱟᱹᱠᱷᱨᱤᱧᱼᱟ ᱫᱩᱢᱟ ᱧᱮᱞᱮᱜ ᱠᱚᱣᱟᱹᱧ ᱫᱚᱢᱮ ᱛᱚᱣᱟᱹ ᱠᱚ ᱟᱹᱠᱷᱨᱤᱧ ᱮᱫᱟ ᱛᱚᱣᱟ ᱟᱹᱠᱷᱨᱤᱧ ᱨᱮᱦᱚᱸ ᱯᱩᱭᱥᱟᱹ ᱫᱚ ᱢᱮᱱᱟᱜ ᱟᱥᱮ ᱵᱟᱝ
ᱦᱮᱸ ᱛᱳᱣᱟ ᱟᱹᱠᱷᱨᱤᱧ ᱨᱮᱦᱚᱸ ᱵᱮᱥ ᱯᱩᱭᱥᱟᱹ ᱢᱮᱱᱟᱜᱼᱟ ᱢᱟᱱᱮ ᱛᱟᱞᱦᱮ ᱰᱷᱮᱨ ᱫᱷᱟᱨᱟ ᱛᱚᱣᱟ ᱟᱠᱷᱤᱨᱤᱧ ᱦᱩᱭᱩᱜ ᱛᱟᱵᱤᱱᱟ ᱢᱚᱴᱟᱢᱩᱴᱤ ᱟᱵᱤᱱ ᱵᱟᱨᱭᱟ ᱯᱮᱭᱟ ᱜᱟᱹᱭ ᱫᱚᱦᱚ ᱦᱩᱭᱩᱜ ᱛᱟᱵᱤᱱᱟ ᱢᱤᱫᱴᱟᱝ ᱜᱟᱹᱭ ᱛᱮᱫᱚ ᱦᱟᱸᱜ ᱩᱱᱟᱹᱜ ᱫᱚ ᱦᱟᱸᱜ ᱵᱟᱝ ᱠᱟᱢᱟᱜᱼᱟ
ᱦᱩᱸ
ᱟᱹᱵᱤᱱ ᱡᱩᱫᱤ ᱯᱮᱭᱟ ᱯᱩᱱᱭᱟᱹ ᱜᱟᱹᱭ ᱫᱚᱦᱚ ᱠᱟᱛᱮᱫ ᱵᱤᱱ ᱟᱹᱠᱷᱨᱤᱧ ᱠᱚᱣᱟ ᱪᱟᱸᱫᱚᱳ ᱨᱮ ᱟᱹᱵᱤᱱᱼᱟᱜ ᱵᱤᱥ ᱯᱚᱪᱤᱥ ᱦᱟᱡᱟᱨ ᱴᱟᱠᱟ ᱫᱚ ᱚᱠᱟᱥᱮᱫ ᱦᱚᱸᱵᱟᱝ ᱪᱟᱞᱟᱜᱼᱟ ᱚᱱᱟ ᱠᱚᱱᱯᱷᱟᱨᱢ ᱢᱮᱱᱟᱜ ᱜᱮᱭᱟ
ᱦᱩᱸ
ᱛᱚᱣᱟ ᱠᱚ ᱟᱹᱠᱷᱨᱤᱧ ᱠᱟᱛᱮ ᱟᱫᱚ ᱟᱵᱚ ᱥᱟᱱᱛᱟᱲ ᱢᱟ ᱵᱤᱡᱽᱱᱮᱥ ᱵᱚᱞᱮ ᱛᱚ ᱵᱟᱲᱟᱭ ᱟᱵᱚᱱ ᱠᱷᱟᱹᱞᱤ ᱦᱟᱺᱰᱤ ᱟᱹᱷᱨᱤᱧ ᱟᱨ ᱯᱟᱹᱨᱣᱟᱹ ᱟᱹᱠᱷᱨᱤᱧ
ᱞᱟᱹᱭ ᱟᱠᱚ ᱥᱚᱢᱟᱡᱽ ᱨᱮᱱᱟᱜ ᱡᱤᱱᱤᱥ ᱧᱩ ᱫᱚ ᱵᱷᱟᱜᱮ ᱡᱤᱱᱤᱥ ᱠᱟᱱᱟ ᱛᱟᱦᱚᱞᱮ ᱥᱚᱢᱟᱡᱽ ᱨᱮᱱᱟᱜ ᱡᱤᱱᱤᱥ ᱫᱚ ᱪᱮᱫᱟᱜ ᱵᱚᱱ ᱟᱹᱷᱨᱤᱧ ᱫᱟ
ᱟᱫᱚ ᱚᱸᱱᱮ ᱚᱱᱟ ᱜᱮ ᱠᱟᱛᱷᱟ ᱦᱚᱸ ᱵᱟᱵᱚᱱ ᱵᱩᱡᱷᱟᱹᱣ ᱮᱫᱟ ᱟᱵᱚᱨᱮᱱ ᱦᱚᱲ ᱠᱚᱜᱮ ᱟᱨ ᱪᱮᱫ ᱵᱚᱱ ᱪᱤᱠᱟᱹ ᱫᱟᱲᱮᱭᱟᱜᱼᱟ ᱡᱟᱦᱟᱱᱼᱟᱜ ᱡᱩᱫᱤ ᱢᱮᱛᱟᱭ ᱠᱷᱟᱱ ᱞᱟᱹᱭᱟᱭ ᱱᱤᱭᱟᱹ ᱛᱮᱜᱮ ᱫᱟᱜ ᱞᱮᱠᱟ ᱪᱟᱞᱟᱜ ᱠᱟᱱ ᱛᱤᱧᱟᱹ ᱞᱟᱹᱭ ᱟᱭ ᱪᱤᱠᱟᱹ ᱟᱨ ᱪᱮᱫᱮᱢ ᱢᱮᱭᱟ ᱩᱱᱤ ᱦᱚᱲ
ᱟᱵᱚᱣᱼᱟᱜ ᱛᱚ ᱦᱟᱹᱰᱤ ᱜᱮ ᱢᱟᱨᱟᱝ ᱤᱭᱟᱹ ᱠᱟᱱᱟ ᱟᱨᱠᱤ ᱡᱟᱦᱟᱱᱼᱟᱜ ᱨᱮᱜᱮ ᱞᱟᱜᱟᱜ ᱛᱟᱵᱚᱱᱟ ᱵᱚᱸᱜᱟ ᱵᱩᱨᱩ ᱨᱮᱦᱚᱸ ᱦᱟᱹᱰᱤ ᱞᱟᱜᱟᱜ ᱛᱟᱵᱚᱱᱟ ᱛᱟᱦᱚᱞᱮ ᱵᱚᱸᱜᱟ ᱵᱩᱨᱩ ᱥᱟᱨᱮᱡ ᱫᱚ ᱪᱮᱫᱟᱜ ᱵᱚᱱ ᱟᱹᱠᱷᱨᱤᱧ ᱮᱫᱟ
ᱮᱱᱮ ᱤᱱᱟᱹ ᱜᱮᱛᱚ ᱠᱟᱛᱷᱟ ᱫᱚ
ᱟᱫᱟᱨᱥ ᱟᱨᱦᱚᱸ ᱵᱤᱡᱱᱮᱥ ᱢᱮᱱᱟᱜᱼᱟ ᱛᱚ
ᱢᱮᱱᱟᱜ ᱜᱮᱭᱟ ᱢᱮᱱᱠᱷᱟᱱ ᱟᱫᱚ ᱟᱵᱚ ᱚᱱᱟ ᱜᱮᱵᱚᱱ ᱵᱟᱲᱟᱭᱟ
ᱯᱟᱹᱨᱩᱣᱟᱹ ᱫᱚ ᱵᱟᱠᱚ ᱟᱹᱠᱷᱨᱤᱧ ᱫᱟ ᱦᱟᱯᱮᱱ ᱦᱟᱹᱰᱤ ᱫᱚ ᱢᱟᱲᱟᱝ ᱨᱮᱠᱚ ᱟᱹᱠᱷᱨᱤᱧ ᱫᱟ ᱟᱵᱚ ᱥᱟᱱᱛᱟᱲᱤᱧ ᱧᱮᱞᱼᱮᱫ ᱠᱚᱣᱟ
ᱪᱮᱫᱟᱜ ᱵᱟᱝ ᱱᱤᱛᱚᱜ ᱢᱟ ᱟᱨᱦᱚᱸ ᱡᱹᱟᱥᱛᱤ ᱠᱟᱱᱟ ᱡᱟᱸᱦᱟ ᱨᱮᱜᱮᱵᱤᱱ ᱧᱟᱢᱟ ᱦᱟᱹᱰᱤ ᱵᱷᱟᱹᱴᱤ
ᱦᱩᱸᱜᱩ